ᱦᱮᱸ ᱡᱚᱦᱟᱨ ᱜᱮ ᱦᱮᱸ ᱟᱸᱡᱚᱢᱚᱜ ᱠᱟᱱᱟ᱾
ᱟ ᱪᱮᱫ ᱵᱤᱱ ᱪᱤᱠᱟᱹᱭᱮᱫ ᱛᱮ?
ᱪᱮᱫ ᱦᱚᱸ ᱵᱟᱝᱟ ᱱᱚᱜᱼᱚᱭ ᱦᱚᱥᱯᱤᱛᱟᱞ ᱥᱮᱫ ᱞᱤᱧ ᱦᱮᱡ ᱠᱟᱱᱟ᱾ ᱢᱤᱫᱴᱤᱡ ᱜᱟᱛᱮ ᱠᱚᱲᱟᱜ ᱮᱠᱥᱤᱰᱮᱱ ᱦᱩᱭ ᱠᱟᱱᱟ ᱛᱚ ᱾
ᱚ ᱟᱹᱰᱤ ᱟᱥᱛᱮ ᱟᱥᱛᱮ ᱨᱚᱲ ᱠᱚ ᱟᱸᱡᱚᱢᱚᱜ ᱠᱟᱱᱟ ᱵᱟᱞᱤᱧ ᱟᱸᱡᱚᱢ ᱫᱟ ᱪᱮᱫ ᱪᱚᱝ᱾
ᱟᱹᱰᱤ ᱟᱥᱛᱮ ᱟᱥᱛᱮ ᱱᱤᱛᱳᱜ
ᱦᱚᱸ ᱦᱚᱸ ᱦᱤᱛᱚᱜ ᱫᱚ ᱴᱷᱤᱠ ᱜᱮᱭᱟ ᱟᱪᱪᱷᱟ ᱟᱪᱪᱷᱟ᱾ ᱪᱤᱠᱟᱹᱛᱮ ᱮᱠᱥᱤᱰᱮᱱᱴ ᱫᱚ ᱛᱟᱦᱞᱮ ᱪᱤᱠᱟᱹᱛᱮ ᱦᱳᱭᱱᱟ
ᱵᱟᱭᱤᱠ ᱛᱮ ᱮᱠᱥᱤᱰᱮᱱᱴ ᱨᱮᱱᱟᱭ
ᱱᱚᱱᱛᱮ ᱧᱤᱫᱟᱹ ᱵᱮᱲᱟ ᱪᱟᱞᱟᱜ ᱠᱟᱱ ᱛᱟᱦᱮᱫ ᱚᱱᱠᱟ ᱥᱟᱛᱴᱟ ᱠᱚᱥᱮᱫ ᱟᱫᱚ ᱚᱱᱛᱮ ᱮᱠᱥᱤᱰᱮᱱ ᱞᱮᱱᱟᱭ ᱨᱟᱥᱛᱟ ᱨᱮ ᱟᱹᱵᱤ ᱡᱟᱹᱥᱛᱤ ᱢᱟᱱᱮ ᱦᱚᱥᱯᱤᱴᱟᱞ ᱥᱩᱨ ᱨᱮᱜᱮ
ᱛᱟᱦᱞᱮ ᱵᱷᱟᱜᱮ ᱴᱷᱤᱠ ᱮᱞᱟᱪ ᱦᱚᱪᱚᱭ ᱯᱮ ᱟᱫᱚ ᱵᱷᱟᱜᱮ ᱴᱷᱤᱠ ᱦᱮᱸ
ᱪᱮᱫ ᱮᱢ ᱞᱟᱹᱭᱫᱟ
ᱞᱟᱹᱭ ᱫᱟᱞᱤᱧ ᱵᱷᱟᱜᱮ ᱴᱷᱤᱠ ᱮᱞᱟᱪ ᱦᱚᱪᱚᱭᱮ ᱯᱮ ᱢᱟᱱᱮ
ᱦᱮᱸ ᱦᱮᱸ ᱦᱮᱸ
ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱚ ᱵᱷᱟᱜᱮ ᱴᱷᱤᱠ ᱧᱮᱞ ᱦᱚᱪᱚᱭ ᱯᱮ ᱡᱟᱦᱟᱸ ᱠᱚᱨᱮ ᱯᱟᱥᱮ ᱵᱚᱦᱚᱜ ᱠᱚ ᱯᱷᱟ ᱮ ᱢᱟᱱᱮ
ᱵᱟᱝ ᱵᱟᱝ ᱵᱚᱦᱚᱜ ᱠᱚᱨᱮ ᱫᱚ ᱵᱟᱭ ᱵᱟᱡᱟᱣ ᱠᱟᱱᱟᱭ ᱠᱷᱟᱞᱤ ᱠᱟᱹᱴᱤᱡ ᱡᱟᱸᱜᱟ ᱨᱮᱜᱮ ᱵᱟᱡᱟᱣ ᱠᱟᱱᱟᱭ ᱠᱟᱹᱴᱤᱡ ᱤᱭᱟᱹ ᱡᱟᱸᱜᱟ ᱯᱩᱴᱩᱨ ᱠᱟᱱ ᱛᱟᱭᱟ ᱠᱟᱹᱴᱤᱡ
ᱚ ᱚ ᱚ ᱦᱮᱸᱛᱚ ᱦᱮᱸᱛᱚ ᱟᱫᱚ ᱛᱟᱦᱚᱞᱮ ᱫᱟᱠᱟ ᱟᱸᱡᱚᱢ ᱵᱟᱲᱟ ᱠᱚᱫᱚ ᱦᱩᱭ ᱠᱟᱱᱟ ᱥᱮ ᱵᱟᱝ
ᱟᱹᱣᱨᱤ ᱦᱩᱭᱩᱜᱼᱟ ᱱᱚᱛᱮ ᱜᱮ ᱦᱮᱡ ᱦᱩᱭ ᱠᱟᱱᱟ ᱛᱚ ᱟᱫᱚ ᱟᱹᱣᱨᱤ ᱡᱚᱢ ᱵᱟᱲᱟ ᱦᱩᱭᱩᱜᱼᱟ ᱱᱟᱜ ᱟᱫᱚ ᱦᱚᱥᱯᱤᱴᱟᱞ ᱥᱮᱫ ᱜᱮ ᱦᱤᱡᱩᱜ ᱦᱩᱭ ᱠᱟᱱᱟ ᱛᱚ ᱡᱚᱢ ᱵᱟᱲᱟ ᱠᱚ ᱟᱹᱣᱨᱤ ᱦᱩᱭᱩᱜᱼᱟ ᱱᱟᱦᱟᱜ ᱱᱤᱛᱚᱜ ᱱᱚᱛᱮ ᱠᱷᱚᱱᱟᱜ ᱪᱟᱞᱟᱣ ᱠᱟᱛᱮ ᱛᱚ ᱡᱚᱢ ᱵᱟᱲᱟ ᱦᱩᱭᱩᱜᱼᱟ
ᱦᱮᱸ ᱛᱚ
ᱟᱵᱤᱱᱟᱜ ᱫᱚ ᱡᱚᱢ ᱵᱟᱲᱟ ᱦᱩᱭ ᱠᱟᱱᱟ ᱥᱮ ᱵᱟᱝ
ᱦᱮᱸ ᱟᱞᱤᱧᱟᱜ ᱦᱚᱸ ᱡᱚᱢ ᱵᱟᱲᱟ ᱫᱚ ᱦᱳᱭ ᱠᱟᱱᱟ
ᱚ
ᱟᱪᱪᱷᱟ ᱛᱟᱦᱞᱮ ᱪᱮᱫ ᱟᱯᱮ ᱥᱮᱫ ᱫᱚ ᱠᱟᱨᱟᱢ ᱠᱚ ᱦᱩᱭ ᱵᱟᱲᱟᱜ ᱜᱮᱭᱟ?
ᱦᱮᱸ ᱦᱩᱭᱩᱜ ᱜᱮᱭᱟ ᱠᱟᱨᱟᱢ ᱠᱚ
ᱚ ᱟᱫᱚ ᱪᱮᱫ ᱞᱮᱠᱟ ᱦᱩᱭᱩᱜ ᱜᱮᱭᱟ ᱠᱟᱨᱟᱢ ᱠᱚ
ᱦᱮᱸ ᱪᱮᱫ ᱞᱮᱠᱟ ᱦᱩᱭᱩᱜᱼᱟ ᱩᱱᱟᱹᱜ ᱢᱟ ᱵᱷᱟᱜᱮ ᱞᱮᱠᱟ ᱤᱧ ᱢᱟ ᱵᱟᱹᱧ ᱵᱟᱰᱟᱭᱟ ᱪᱮᱫ ᱞᱮᱠᱟ ᱦᱩᱭᱩᱜᱼᱟ ᱛᱚ ᱟᱯᱮ ᱥᱮᱫ ᱦᱩᱭᱩᱜ ᱜᱮᱭᱟ ᱥᱮ ᱵᱟᱝ?
ᱦᱮᱸ ᱦᱳᱭᱳᱜ ᱜᱮᱭᱟ ᱟᱞᱮ ᱥᱮᱫ
ᱟᱫᱚ ᱟᱢᱮᱢ ᱵᱟᱰᱟᱭᱟ ᱪᱮᱫ ᱢᱟᱱᱮ ᱪᱮᱫ ᱞᱮᱠᱟ ᱦᱩᱭᱩᱜ ᱜᱮᱭᱟ?
ᱪᱮᱫ ᱞᱮᱠᱟ ᱵᱚᱞᱛᱮ ᱢᱤᱫᱴᱮᱱ ᱫᱚ ᱡᱟ ᱠᱟᱨᱟᱢ ᱢᱮᱱᱟᱜᱼᱟ ᱢᱟᱱᱮ ᱵᱟᱨ ᱵᱟᱨ ᱨᱚᱠᱚᱢᱟᱜ ᱠᱟᱨᱟᱢ ᱢᱮᱱᱟᱜᱼᱟ ᱟᱫᱚ ᱠᱟᱨᱟᱢ ᱫᱚ ᱟᱫᱚ ᱡᱟᱣᱟ ᱠᱟᱨᱟᱢ ᱧᱮᱞ ᱦᱩᱭ ᱠᱟᱱᱟ ᱠᱟᱹᱴᱤᱡ ᱢᱟᱱᱮ ᱩᱱᱟᱹᱜ ᱫᱚ ᱫᱤᱥᱟᱹ ᱫᱚ ᱵᱟᱹᱱᱩᱜᱼᱟ ᱠᱟᱹᱴᱤᱡ ᱫᱚ ᱢᱟᱱᱮ ᱠᱟᱹᱴᱤᱡ ᱠᱟᱹᱴᱤᱡ ᱵᱟᱲᱟᱭ ᱦᱮᱱᱟᱜᱼᱟ ᱟᱨᱠᱤ ᱱᱚᱝᱠᱟ ᱵᱷᱟᱵᱛᱮ ᱠᱟᱨᱟᱢ ᱫᱚ ᱦᱩᱭᱩᱜᱼᱟ ᱡᱟᱦᱟᱸ ᱫᱚ ᱯᱨᱚᱛᱷᱚᱢ ᱫᱤᱱ ᱦᱤᱞᱳᱜ ᱢᱟᱱᱮ ᱩᱯᱟᱹᱥ ᱠᱟᱜ ᱟᱠᱚ ᱠᱚ ᱟᱨᱠᱤ ᱢᱚᱲᱮ ᱫᱤᱱ ᱨᱮ ᱛᱚ ᱯᱨᱚᱛᱷᱚᱢ ᱫᱤᱱ ᱨᱮ ᱛᱚ ᱡᱟᱦᱟᱸ ᱫᱚ ᱤᱭᱟᱹ ᱠᱚ ᱟᱹᱜᱩᱭᱟ ᱟᱨ ᱡᱟᱣᱟ ᱠᱚ ᱫᱚᱦᱚᱭᱟ ᱡᱟᱦᱟᱸ ᱫᱚ
ᱦᱮᱸ ᱦᱮᱸ
ᱦᱩᱨᱩ ᱠᱚᱠᱚ ᱦᱩᱨᱩ ᱦᱩᱨᱩ ᱜᱟᱹᱪᱷᱤ ᱠᱚ ᱟᱹᱜᱩᱭᱟᱠᱚ ᱛᱟᱯᱚᱨᱮ ᱟᱨᱦᱚᱸ ᱵᱤᱵᱷᱤᱱᱚ ᱨᱚᱠᱚᱢᱟᱜ ᱟᱨᱠᱤ ᱚᱱᱠᱟ ᱛᱟᱦᱮᱱᱟ ᱚᱱᱟ ᱚᱱᱟ ᱠᱚ ᱡᱟᱣᱟᱭᱟᱠᱚ ᱡᱟᱣ ᱫᱚ ᱚᱱᱟ ᱚᱱᱟ ᱢᱚᱬᱮ ᱫᱤᱱ ᱡᱚᱛᱚᱱ ᱦᱩᱭᱩᱜᱼᱟ ᱥᱮᱨᱮᱧ ᱦᱩᱭᱩᱜᱼᱟ ᱮᱱᱮᱡ ᱦᱩᱭᱩᱜᱼᱟ ᱚᱱᱟ ᱠᱚ ᱧᱮᱞ ᱵᱟᱲᱟᱭᱟᱠᱚ ᱟᱨᱠᱤ ᱛᱟᱨᱯᱚᱨᱮ ᱮᱰᱮ ᱠᱷᱟᱱ ᱫᱚ ᱮᱸᱫ ᱢᱚᱲᱮ ᱫᱤᱱ ᱢᱚᱲᱮ ᱫᱤᱱ ᱦᱩᱭ ᱞᱮᱱᱠᱷᱟᱱ ᱜᱮ ᱛᱟᱯᱚᱨᱮ ᱯᱩᱡᱟᱹ ᱠᱚ ᱦᱩᱭᱩᱜᱼᱟ ᱢᱳᱬᱮ ᱫᱤᱱ ᱨᱮ ᱩᱱᱦᱤᱞᱳᱜ ᱠᱚ ᱯᱩᱡᱟᱹᱭᱟ ᱟᱨ ᱧᱮᱞᱟᱜ ᱟᱠᱚ
ᱚᱻ
ᱦᱮ ᱦᱮᱞᱳ ᱮᱸᱦᱮᱸ
ᱦᱮᱸ ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱵᱟᱞᱤᱧ ᱵᱟᱞᱤᱧ ᱟᱸᱡᱚᱢᱮᱫ ᱛᱟᱦᱮᱸᱱᱟ, ᱵᱟᱞᱤᱧ ᱞᱟᱹᱭᱮᱫ ᱛᱟᱦᱮᱸ ᱱᱟ ᱚᱱᱟᱛᱮ
ᱟᱞᱮ ᱱᱚᱱᱛᱮ ᱦᱚᱸ ᱱᱚᱝᱠᱟ ᱜᱮᱠᱚ ᱠᱟᱨᱟᱢᱚᱜ ᱜᱮᱭᱟ ᱚᱵᱚᱥᱥᱚ, ᱟᱫᱚ ᱤᱧᱫᱚ ᱩᱱᱟᱹᱜ ᱢᱟᱱᱮ ᱥᱩᱨᱼᱼ ᱠᱷᱚᱱᱟᱜ ᱫᱚ ᱵᱟᱹᱧ ᱧᱮᱞ ᱵᱟᱲᱟ ᱠᱟᱫ ᱠᱚᱣᱟ ᱛᱚ ᱟᱫᱚ ᱚᱱᱟ ᱠᱷᱟᱹᱛᱤᱨ ᱢᱟᱱᱮᱼᱼ ᱱᱤᱭᱚᱢ ᱠᱚᱫᱚ ᱫᱤᱥᱟᱹ ᱵᱟᱹᱪᱩᱜᱼᱟ ᱪᱮᱫ ᱠᱟ
ᱚ ᱟᱪᱪᱷᱟ ᱟᱪᱪᱷᱟ ᱦᱮᱸᱛᱚ, ᱟᱯᱮᱴᱷᱮᱱ ᱫᱚ ᱵᱟᱝ ᱦᱩᱭᱩᱜ ᱜᱮᱭᱟ? ᱟᱯᱮ ᱟᱹᱛᱩᱼᱼ
ᱦᱩᱸ ᱟᱞᱮ ᱟᱛᱩ ᱠᱚᱨᱮ ᱦᱮᱸ ᱚᱱᱠᱟ ᱦᱩᱭ ᱵᱟᱲᱟ ᱠᱟᱱ ᱜᱮᱭᱟ ᱟᱫᱚ ᱚᱱᱠᱟ ᱥᱩᱨ ᱵᱟᱲᱟᱼᱼ ᱵᱟᱝ ᱦᱩᱭ ᱠᱟᱱᱟ ᱱᱚᱣᱟ ᱠᱚᱨᱮ ᱵᱟᱝ ᱥᱩᱨ ᱦᱩᱭ ᱠᱟᱱᱟ ᱟᱫᱚ ᱚᱱᱟ ᱠᱷᱟᱹᱛᱤᱨ ᱵᱟᱲᱟᱭ ᱵᱟᱪᱩᱜᱼᱟ ᱚᱝᱠᱟ᱾
ᱚ ᱦᱮᱸ ᱦᱮᱸ ᱚᱱᱟ ᱦᱚᱸ ᱵᱟ, ᱵᱟᱝ ᱥᱩᱨ ᱞᱮᱱᱠᱷᱟᱱ ᱫᱚ ᱪᱤᱠᱟᱹᱛᱮᱢ ᱵᱩᱡᱷᱟᱹᱣᱼᱼ ᱥᱮ ᱡᱟᱦᱟᱱᱟᱜ ᱡᱤᱱᱤᱥ ᱜᱮ
ᱦᱳᱭ ᱦᱳᱭ
ᱩᱸᱢ ᱟᱸ ᱛᱟᱦᱞᱮ ᱼᱼ ᱩᱸᱦᱩ ᱟᱨ ᱟᱨ ᱪᱮᱫ ᱠᱚ ᱦᱩᱭᱩᱜᱼᱟ ᱟᱯᱮᱥᱮᱫ ᱠᱚ ᱨᱮ?
ᱟᱨ ᱪᱮᱫ ᱟᱨ ᱪᱷᱟᱹᱯᱨᱤ ᱯᱨᱳᱜᱨᱟᱢ ᱠᱚ ᱦᱩᱭᱩᱜ ᱜᱮᱭᱟ
ᱪᱷᱟᱯᱨᱤ ᱯᱨᱳᱜᱨᱟᱢ ᱠᱚ ᱫᱚᱢᱮ ᱦᱩᱭᱩᱜ ᱜᱮᱭᱟ ᱥᱮ, ᱥᱮ ᱪᱮᱫᱠᱟ?
ᱫᱚᱢᱮ ᱦᱩᱭᱩᱜ ᱜᱮᱭᱟ ᱢᱟᱱᱮ ᱫᱚᱢᱮ ᱢᱟᱱᱮ ᱫᱚᱢᱮ ᱜᱮ ᱮᱠᱫᱚᱢ ᱢᱟᱱᱮ ᱟᱞᱮ ᱟᱹᱛᱩ ᱫᱚ ᱵᱟᱝ ᱦᱩᱭᱩᱜ ᱜᱮᱭᱟ ᱟᱞᱮ ᱟᱹᱛᱩ ᱢᱟᱱᱮ ᱥᱩᱨ ᱥᱩᱯᱩᱨ ᱡᱟᱦᱟᱸ ᱟᱹᱛᱩ ᱠᱚ ᱢᱮᱱᱟᱜ ᱟᱥᱮ ᱚᱱᱟ ᱟᱹᱛᱩᱼᱼ ᱢᱟᱱᱮ ᱡᱚᱛᱚ ᱟᱛᱩ ᱨᱮᱜᱮ ᱦᱩᱭᱩᱜ ᱜᱮᱭᱟ
ᱚᱻᱚ ᱟᱫᱚ ᱪᱷᱟᱯᱨᱤ ᱯᱨᱳᱜᱨᱟᱢ ᱠᱚᱫᱚ ᱵᱟᱯᱮ ᱵᱟᱨᱚᱱ ᱵᱟᱲᱟ ᱠᱟᱫ ᱠᱚᱣᱟ, ᱡᱟ ᱟᱞᱚ ᱦᱩᱭᱩᱜ ᱢᱟ ᱡᱮᱢᱚᱱ
ᱟᱸ ᱪᱮᱫ ᱛᱤᱱᱟᱹᱜ ᱮᱢ ᱵᱟᱨᱚᱱ ᱠᱚᱣᱟ ᱡᱷᱚᱛᱚ ᱜᱮ ᱪᱟᱞᱟᱜᱼᱟ ᱠᱚ ᱡᱩᱫᱤ ᱪᱷᱟᱹᱯᱨᱤ ᱯᱨᱳᱜᱨᱟᱢ ᱚᱠᱚᱭ ᱫᱚᱢ ᱵᱟᱨᱚᱱᱮᱭᱟ ᱢᱟᱥᱮ
ᱚ ᱟᱨ ᱚᱝᱠᱟ ᱦᱟᱺᱰᱤ ᱯᱟᱹᱣᱨᱟᱹ ᱠᱚ ᱡᱟᱹᱱᱤᱡ ᱠᱚ ᱤᱫᱤ ᱜᱮᱭᱟ ᱫᱚᱢᱮ ᱜᱮ?
ᱦᱮᱸ ᱫᱚᱢᱮ ᱜᱮ, ᱫᱚᱢᱮ ᱠᱚ ᱧᱩᱭᱟ ᱟᱨ ᱜᱤᱛᱤᱡ ᱠᱚᱜᱼᱟ ᱠᱚ ᱵᱩᱞᱟᱛᱮᱫ
ᱚᱻᱚ ᱟᱫᱚ ᱵᱟᱯᱮ ᱵᱟᱯᱮ ᱵᱟᱨᱚᱱ ᱵᱟᱲᱟ ᱠᱟᱜ ᱠᱚᱣᱟ ᱡᱮ ᱱᱚᱝᱠᱟ ᱟᱞᱚᱯᱮ ᱠᱚᱨᱟᱣᱟ ᱥᱮ ᱱᱚᱝᱠᱟ ᱤᱭᱚᱝ ᱡᱮᱱᱟᱨᱮᱥᱚᱱ ᱠᱚᱲᱟ ᱜᱤᱫᱽᱨᱟᱹ ᱠᱚ ᱯᱟᱹᱣᱨᱟᱹ ᱦᱟᱺᱰᱤ ᱠᱚᱨᱮᱜ ᱠᱚ ᱵᱚᱞᱚ ᱠᱚᱜ ᱠᱟᱱᱟ ᱛᱟᱞᱦᱮ ᱪᱮᱫᱼᱼ ᱯᱟᱲᱦᱟᱣ ᱠᱚᱫᱚ ᱛᱟᱦᱞᱮ ᱪᱤᱠᱟᱹ ᱛᱮᱠᱚ ᱪᱮᱫᱟ?
ᱯᱟᱲᱦᱟᱣ ᱯᱟᱲᱦᱟᱣ ᱠᱚ ᱡᱚᱛᱚ ᱠᱚ ᱟᱲᱟᱜ ᱜᱤᱰᱤ ᱠᱟᱫᱟ ᱵᱟᱠᱚ ᱯᱟᱲᱦᱟᱜ ᱠᱟᱱᱟ ᱚᱠᱚᱭ ᱦᱚᱸ ᱛᱤᱱᱟᱹ ᱪᱷᱟᱯᱨᱤ ᱯᱨᱳᱜᱨᱟᱢ ᱠᱚ ᱪᱟᱞᱟᱜ ᱠᱟᱱᱟ ᱛᱤᱱᱟᱹᱜ ᱜᱤᱫᱽᱨᱟᱹ ᱠᱚ ᱚᱠᱚᱭ ᱦᱚᱸ ᱵᱟᱠᱚ ᱯᱟᱲᱦᱟᱜ ᱠᱟᱱᱟ
ᱚ ᱟᱫᱚ ᱚᱱᱟ ᱜᱮᱛᱚ ᱚᱱᱟ ᱛᱮᱜᱮ ᱛᱚ ᱟᱵᱚᱣᱟᱜ ᱟᱵᱚᱣᱟᱜ ᱡᱟᱦᱟᱸ ᱥᱟᱱᱛᱟᱲ ᱥᱚᱢᱟᱡᱽ ᱫᱚᱼᱼ ᱞᱟᱛᱟᱨ ᱥᱮᱱ ᱟᱬᱜᱚ ᱪᱟᱵᱟᱜ ᱠᱟᱱᱟ
ᱦᱩᱸ ᱦᱩᱸ ᱮᱠᱫᱚᱢ
ᱟᱫᱚ ᱟᱫᱚ ᱚᱱᱟᱜᱮ ᱵᱟᱠᱚ ᱧᱮᱞ ᱫᱟ ᱡᱟᱦᱟᱸ ᱫᱚ ᱟᱵᱚᱣᱟᱜ ᱥᱟᱱᱛᱟᱲ ᱥᱚᱢᱟᱡᱽ ᱡᱚᱢᱚᱱᱼᱼ ᱞᱟᱦᱟᱥᱮᱱ ᱪᱟᱞᱟᱜ ᱢᱟ ᱚᱱᱟ ᱫᱚᱼᱼ ᱚᱱᱟ ᱨᱮᱱᱟᱜ ᱵᱟᱠᱚ ᱪᱮᱥᱴᱟ ᱠᱟᱜᱼᱟ ᱡᱟᱦᱟᱸ ᱫᱚᱼᱼ ᱟᱵᱚᱣᱟᱜ ᱥᱟᱱᱛᱟᱲ ᱥᱚᱢᱟᱡᱽ ᱞᱟᱦᱟ ᱥᱮᱫ ᱞᱟᱦᱟ ᱪᱟᱞᱟᱜ ᱢᱟ
ᱦᱮᱸ ᱢᱟᱱᱮ ᱚᱱᱟ ᱠᱚ ᱵᱚᱱᱫᱚ ᱨᱮᱱᱟᱜ ᱪᱮᱥᱴᱟ ᱛᱚ, ᱚᱱᱟ ᱫᱚ ᱢᱟᱱᱮ ᱚᱠᱚᱭᱮᱢ ᱞᱟᱹᱭᱟᱭᱟ ᱡᱚᱛᱚᱼᱼ ᱛᱚ ᱵᱟᱠᱚ ᱵᱟᱨᱚᱱᱟ ᱢᱟᱱᱮ ᱡᱟᱦᱟᱸᱭ ᱡᱩᱫᱤ ᱱᱚᱝᱠᱟᱢ ᱞᱟᱹᱭᱟᱭᱟ ᱩᱱᱤ ᱟᱨᱦᱚᱸ ᱟᱢ ᱥᱟᱞᱟᱜ ᱛᱚᱨᱠᱚᱜᱼᱟ ᱟᱫᱚ ᱱᱚᱝᱼᱼ ᱠᱟ ᱞᱟᱹᱭ ᱠᱚ ᱵᱟᱝ ᱞᱟᱹᱭ ᱵᱟᱲᱟ ᱦᱩᱭᱠᱟᱱᱟ ᱟᱨ ᱪᱮᱫ
ᱚ ᱠᱷᱟᱹᱯᱟᱹᱨᱤ ᱠᱷᱟᱹᱯᱟᱹᱨᱤ ᱠᱚ ᱦᱩᱭᱼᱼ
ᱦᱳᱭ ᱦᱳᱭ ᱮᱠᱫᱚᱢ ᱠᱷᱟᱹᱯᱟᱹᱨᱤᱜ ᱟᱠᱚ ᱟᱢ ᱥᱟᱞᱟᱜ ᱜᱮ
ᱚ ᱵᱷᱟᱜᱤ ᱠᱟᱛᱷᱟ ᱫᱚ ᱟᱫᱚ ᱵᱟᱝ ᱪᱟᱞᱟᱜ ᱜᱮᱭᱟ ᱵᱤᱥᱤ ᱵᱟᱹᱲᱤᱡᱟᱜ ᱠᱟᱛᱷᱟ ᱜᱮ ᱪᱟᱞᱟᱜ ᱜᱮᱭᱟ ᱥᱮ ᱪᱮᱫ?
ᱮᱠᱫᱚᱢ ᱮᱠᱫᱚᱢ
ᱚᱻᱚ ᱚᱱᱟ ᱦᱚᱸ ᱠᱟᱹᱴᱤᱡ ᱚᱱᱟ ᱦᱚᱸ ᱟᱠᱚ ᱵᱟᱠᱚ ᱵᱩᱡᱷᱟᱹᱣ ᱞᱮᱠᱷᱟᱱ ᱱᱤᱡᱮ ᱪᱤᱠᱟᱹ ᱛᱮᱢ ᱵᱩᱡᱷᱟᱹᱣ ᱫᱟᱲᱮ ᱟ ᱡᱟᱦᱟᱱᱟᱜ ᱜᱮ
ᱦᱮᱸ ᱦᱮᱸ ᱦᱮ
ᱦᱳᱭ ᱟᱫᱚ ᱚᱱᱟ ᱠᱚ ᱞᱮᱝ ᱠᱷᱟᱱ ᱟᱨᱚ ᱵᱷᱟᱹᱜᱤ ᱠᱚᱜᱼᱟ ᱠᱟᱨᱚᱱ ᱵᱷᱟᱜᱤᱼᱟ ᱟᱨᱠᱤ ᱟᱵᱚ ᱟᱵᱚ ᱞᱟᱦᱟ ᱥᱮᱫ ᱵᱚᱱ ᱞᱟᱦᱟ ᱪᱟᱞᱟᱣ ᱫᱟᱲᱮᱭᱟᱜᱼᱟ ᱥᱮ ᱡᱟᱛᱮ ᱠᱚᱨᱮ ᱟᱵᱚᱱ
ᱮᱠᱫᱚᱢ ᱮᱠᱫᱚᱢ
ᱠᱩ ᱡᱮᱢᱚᱱ ᱫᱤᱠᱩ ᱡᱮᱢᱚᱱ ᱟᱹᱰᱤ ᱞᱟᱦᱟ ᱨᱮ ᱦᱮᱱᱟᱜ ᱠᱚᱣᱟ ᱫᱤᱠᱩ ᱠᱚ ᱟᱭᱢᱟ ᱟᱭᱢᱟ ᱟᱨᱦᱚ ᱡᱟᱦᱟ ᱡᱟᱛᱤ ᱠᱚᱨᱮ ᱢᱮᱱᱟᱜ ᱠᱚᱣᱟ ᱩᱱᱠᱩ ᱡᱮᱢᱚᱱ ᱱᱟᱜ ᱠᱚᱣᱟ ᱟᱵᱚ ᱦᱩᱸ ᱟᱵᱚ ᱦᱚᱸ ᱛᱮᱢᱚᱱ ᱜᱮ ᱢᱟᱲᱟᱝ ᱥᱮᱫ ᱵᱚᱱ ᱞᱟᱦᱟ ᱡᱮᱢᱚᱱ ᱚᱱᱟ ᱨᱮᱱᱟᱜ ᱪᱮᱥᱴᱟᱜᱼᱟ ᱞᱮᱠᱷᱟᱱ ᱵᱷᱟᱜᱤᱜᱼᱟ
ᱦᱳᱭ ᱦᱳᱭ
ᱟᱨ ᱨᱚᱲ ᱫᱚ ᱵᱷᱟᱜᱤ ᱴᱷᱤᱠ ᱜᱮᱪᱚ ᱟᱡᱚᱢᱚᱜ ᱠᱟᱱᱟ
ᱦᱮ ᱟᱨ ᱟᱵᱤᱱᱟᱜ ᱫᱚ ᱟᱸᱡᱚᱢᱚᱜ ᱠᱟᱱᱟ ᱟᱹᱞᱤᱧᱟᱜ ᱟᱸᱡᱚᱢᱚᱜ ᱠᱟᱱᱟ ᱛᱚ
ᱦᱮ ᱟᱸᱡᱚᱢ ᱫᱚ ᱟᱸᱡᱚᱢᱚᱜ ᱠᱟᱱᱟ ᱟᱫᱚ ᱯᱟᱥᱮᱫ ᱟᱞᱤᱧ ᱜᱮᱞᱤᱧ ᱢᱚᱱᱮᱫᱟ ᱟᱞᱤᱧᱟᱜ ᱜᱮ ᱪᱮᱫᱠᱟ ᱨᱚᱲ ᱟᱸᱡᱚᱢᱚᱜ
ᱵᱟ ᱵᱟ ᱟᱵᱤᱱᱟ ᱴᱷᱤᱠ ᱜᱮ ᱟᱡᱚᱢᱚᱜ ᱠᱟᱱᱟ ᱞᱟᱹᱭ ᱫᱟᱞᱤᱧ ᱟᱵᱤᱱ ᱟᱯᱮ ᱥᱮᱫ ᱫᱚ ᱤᱭᱟᱹ ᱪᱷᱟᱯᱨᱤ ᱯᱨᱳᱜᱨᱟᱢ ᱠᱚᱫᱚ ᱵᱟᱝ ᱦᱩᱭ ᱵᱟᱲᱟᱜ ᱜᱮᱭᱟ
ᱟᱨ ᱪᱷᱟᱯᱨᱤ ᱯᱨᱳᱜᱽᱨᱟᱢ ᱫᱚ ᱪᱷᱟᱯ ᱯᱳᱜᱽᱨᱟᱢ ᱫᱚ ᱚᱝᱠᱟ ᱵᱚᱞᱛᱮ ᱪᱷᱟᱯᱨᱤ ᱯᱨᱳᱜᱨᱟᱢ ᱫᱚ ᱪᱷᱟᱹᱯᱨᱤ ᱠᱚᱫᱚ ᱵᱟᱹᱱᱩᱜ ᱠᱚᱣᱟ ᱯᱨᱳᱽᱨᱟᱢ ᱫᱚ ᱦᱳᱭ ᱵᱟᱲᱟᱜ ᱜᱮᱭᱟ ᱯᱳᱜᱽᱨᱟᱢ ᱠᱚᱫᱚ ᱦᱩᱭ ᱵᱟᱲᱟᱜ ᱜᱮᱭᱟ ᱮᱢᱱᱤ ᱚᱱᱮ ᱟᱨ ᱵᱮᱥᱤ ᱜᱷᱟᱹᱲᱤᱡ ᱫᱚ ᱵᱟᱝ ᱦᱩᱭᱩᱜ ᱜᱮᱭᱟ ᱟᱨᱠᱤ ᱢᱟᱡᱟᱱ ᱦᱳᱭ ᱛᱚ ᱪᱟᱨᱴᱟ ᱠᱷᱚᱱᱟᱜ ᱦᱩᱭᱩᱜ ᱱᱟᱜ ᱦᱳᱭᱛᱳ ᱫᱚᱥᱴᱟ ᱫᱷᱟᱹᱵᱤᱡ ᱟᱫᱚ ᱢᱤᱫ ᱧᱤᱫᱟᱹ ᱠᱚᱫᱚ ᱵᱟᱝ ᱦᱩᱭᱩᱜ ᱜᱮᱭᱟ ᱟᱞᱮ ᱥᱮᱱ ᱫᱚ ᱟᱨ ᱚᱝᱠᱟ ᱪᱷᱟᱹᱯᱨᱤ ᱠᱚᱫᱚ ᱟᱞᱮ ᱥᱮᱱ ᱫᱚ ᱵᱟᱝᱠᱚ ᱮᱞᱟᱣ ᱜᱮᱭᱟ ᱟᱨᱠᱤ ᱵᱟᱠᱚ ᱪᱷᱟᱯᱨᱤ ᱠᱚᱫᱚ ᱵᱟᱹᱱᱩᱜ ᱵᱟᱝᱜᱮ ᱵᱟᱹᱱᱩᱜ ᱠᱚᱣᱟ ᱟᱨᱠᱤ ᱚᱱᱟ ᱫᱚ ᱵᱟᱨᱚᱱ ᱜᱮᱭᱟ ᱟᱞᱮ ᱥᱮᱱ ᱫᱚ ᱯᱨᱳᱽᱨᱟᱢ ᱦᱩᱭᱩᱜ ᱨᱮᱦᱚ ᱚᱱᱟ ᱪᱷᱟᱹᱯᱨᱤ ᱫᱚ ᱮᱱᱮᱡ ᱫᱚ ᱠᱟᱹᱴᱤᱡ ᱵᱟᱨᱚᱱ ᱜᱮᱭᱟ ᱵᱟᱨᱚᱱ ᱠᱟᱛᱟ
ᱚ ᱟᱪᱪᱷᱟ ᱟᱪᱪᱷᱟ ᱟᱢ ᱵᱟᱢ ᱪᱟᱞᱟᱣ ᱵᱟᱲᱟᱜ ᱜᱮᱭᱟ
ᱟᱫᱚ ᱪᱟᱞᱟᱣ ᱫᱚ ᱛᱮᱢᱚᱱ ᱮᱠᱴᱟ ᱫᱚ ᱟᱨ ᱵᱟᱝ ᱪᱟᱞᱟᱣ ᱵᱟᱲᱟ ᱦᱩᱭ ᱠᱟᱱᱟ ᱯᱨᱳᱜᱨᱟᱢ ᱠᱚᱫᱚ ᱟᱫᱚ ᱱᱤᱛᱚᱜ ᱫᱚ ᱢᱟᱱᱮ ᱚᱞᱚᱜ ᱯᱟᱲᱦᱟᱣ ᱜᱤᱫᱽᱨᱟᱹ ᱟᱫᱚ ᱛᱟᱦᱞᱮ ᱫᱚ ᱵᱟᱠᱚ ᱪᱟᱞᱟᱣ ᱦᱚᱪᱚ ᱩᱱᱟᱹᱜ ᱫᱚ
ᱟᱪᱪᱷᱟ ᱟᱪᱪᱷᱟ ᱪᱮᱫ ᱨᱮ ᱚᱞᱚᱜ ᱠᱟᱱ ᱛᱮ ᱱᱤᱛᱳᱜ ᱫᱚ
ᱴᱩᱭᱮᱞ ᱢᱟᱱᱮ ᱤᱪᱮᱥ ᱤᱧ ᱮᱢ ᱠᱟᱫᱟ ᱱᱤᱭᱟᱹ ᱵᱟᱨ
ᱱᱤᱭᱟᱹ ᱵᱟᱨ ᱤᱪᱮᱥ ᱮᱢ ᱠᱟᱫᱟ
ᱦᱳᱭ
ᱟᱫᱚ ᱠᱚᱞᱮᱡᱽ ᱠᱚᱨᱮ ᱫᱚ ᱵᱟᱢ ᱮᱰᱢᱤᱥᱚᱱ ᱠᱟᱱ ᱛᱮ
ᱠᱚᱞᱮᱡ ᱨᱮᱫᱚ ᱦᱟᱯᱮ ᱱᱟᱦᱟᱭ ᱧᱮᱞ ᱦᱩᱭᱩᱜ ᱠᱟᱱᱟ ᱟᱫᱚ ᱱᱚᱜᱚᱭ ᱢᱟ ᱮᱯᱞᱟᱭ ᱦᱩᱭ ᱠᱟᱱᱟ ᱯᱷᱨᱚᱢ ᱠᱚᱫᱚ ᱟᱫᱚ ᱪᱮᱫ ᱪᱤᱠᱟᱹᱜ ᱠᱟᱱᱟ ᱧᱟᱢᱚᱜ ᱠᱟᱱᱟ ᱥᱮ ᱵᱟᱝ
ᱚ ᱟᱪᱪᱷᱟ ᱟᱪᱪᱷᱟ
ᱚᱱᱟᱜᱮ ᱧᱮᱞ ᱦᱩᱭᱩᱜᱼᱟ
ᱦᱩ
ᱦᱳᱭ ᱟᱨ ᱛᱤᱨᱤᱥᱟ ᱡᱩᱱ ᱠᱚ ᱢᱟᱱᱟᱣ ᱜᱮᱭᱟ ᱛᱚ ᱴᱷᱮᱱ
ᱟᱞᱮ ᱱᱚᱛᱮ ᱦᱮᱸ ᱢᱟᱱᱟᱣ ᱜᱮᱭᱟ ᱠᱚ ᱢᱟᱱᱟᱣ ᱫᱚ ᱟᱹᱰᱤ ᱵᱷᱟᱹᱜᱤ ᱞᱮᱠᱟ ᱛᱮᱠᱚ ᱢᱟᱱᱟᱣ ᱜᱮᱭᱟ
ᱦᱩ ᱢᱟᱱᱟᱣ ᱫᱚ ᱫᱚᱨ ᱫᱚ ᱛᱤᱨᱤᱥᱟ ᱡᱩᱱ ᱦᱤᱡᱩᱜ ᱠᱟᱱᱟ ᱛᱚ ᱟᱨ ᱟᱨᱦᱚᱸ ᱡᱟᱦᱟᱸᱭ ᱠᱚ ᱟᱵᱚᱨᱮᱱ ᱢᱟᱱᱮ ᱦᱚᱲ ᱠᱚ ᱦᱮᱱᱟᱜ ᱠᱚᱣᱟ ᱩᱱᱠᱩ ᱩᱱᱠᱩᱣᱟᱜ ᱡᱮᱢᱚᱱ ᱯᱚᱱᱰᱤᱛ ᱨᱟᱹᱜᱷᱩᱱᱟᱛᱷ ᱢᱩᱨᱢᱩ ᱩᱱᱤᱭᱟᱜ ᱡᱟᱱᱟᱢ ᱢᱟᱦᱟ ᱜᱩᱨ ᱢᱟᱦᱟ ᱠᱚ ᱚᱱᱟ ᱠᱚᱸ ᱢᱟᱱᱟᱣ ᱜᱮᱭᱟ ᱥᱮ ᱵᱟᱝ ᱟᱨ ᱟᱭ ᱯᱟᱤᱯ? ᱰᱤᱥᱮᱢᱵᱚᱨ ᱚᱱᱟ ᱠᱚ?
ᱦᱮᱸ ᱢᱟᱱᱟᱣ ᱫᱚᱠᱚ ᱢᱟᱱᱟᱣ ᱜᱮᱭᱟ ᱡᱮᱢᱚᱱ ᱦᱩᱭᱩᱜ ᱠᱟᱱᱟ ᱦᱩᱞ ᱢᱟᱦᱟ ᱫᱚᱠᱚ ᱢᱟᱱᱟᱣ ᱜᱮᱭᱟ ᱟᱞᱮ ᱚᱱᱛᱮ ᱫᱚ ᱟᱨ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱠᱚ ᱢᱟᱱᱟᱣ ᱫᱚ ᱢᱟᱱᱟᱣ ᱜᱮᱭᱟ ᱵᱟᱭᱤᱥᱮ ᱰᱤᱥᱮᱢᱵᱚᱨ ᱦᱮᱸ ᱡᱚᱛᱚ ᱜᱮᱠᱚ ᱢᱟᱱᱟᱣ ᱜᱮᱭᱟ ᱟᱨ ᱚᱜ ᱡᱷᱚᱛᱚ ᱦᱚᱲ ᱫᱚ ᱵᱟᱠᱚ ᱢᱟᱱᱟᱣ ᱜᱮᱭᱟ ᱞᱟᱹᱭ ᱟᱞᱮ ᱚᱱᱛᱮ ᱫᱚ ᱠᱤᱪᱷᱩ ᱦᱚᱲ ᱠᱚ ᱢᱟᱱᱟᱣ ᱜᱮᱭᱟ ᱠᱤᱪᱷᱩ ᱦᱚᱲ ᱵᱟᱠᱚ ᱢᱟᱱᱟᱣᱟ ᱤᱱᱠᱟᱹ ᱠᱤᱪᱷᱩ ᱦᱚᱲ ᱫᱚ ᱫᱤᱠᱩ ᱥᱟᱞᱟᱜ ᱠᱚ ᱞᱮᱠᱷᱟ ᱢᱮᱥᱟᱜᱼᱟ ᱚᱱᱮ ᱚᱱᱠᱟ ᱴᱟᱭᱤᱯ ᱟᱞᱮᱥᱮᱫ ᱫᱚ ᱢᱮᱱᱟᱜ ᱠᱚᱣᱟ ᱠᱟᱹᱴᱤᱡ
ᱟᱨ ᱱᱮᱛᱟᱨ ᱢᱟ ᱧᱮᱞᱳ ᱠᱟᱱᱟ ᱫᱚᱢᱮ ᱠᱚ ᱠᱷᱨᱤᱥᱴᱟᱱᱚᱜ ᱠᱟᱱᱟ ᱟᱫᱚ ᱠᱤᱥ ᱠᱷᱨᱤᱥᱴᱟᱱ ᱫᱷᱚᱨᱚᱢ ᱨᱮᱠᱚ ᱪᱟᱞᱟᱜ ᱠᱟᱱᱟ ᱠᱷᱨᱤᱥᱴᱟᱱ ᱫᱷᱚᱨᱚᱢ ᱦᱚᱸ ᱠᱟᱹᱴᱤᱡ ᱥᱟᱱᱛᱟᱲ ᱠᱷᱚᱱᱟᱜ ᱥᱟᱱᱛᱟᱲ ᱥᱚᱢᱟᱡᱽ ᱩᱱᱟᱹᱜ ᱵᱷᱟᱹᱜᱤ ᱥᱚᱢᱟᱡᱽ ᱟᱨᱠᱤ ᱚᱱᱟ ᱱᱟᱜ ᱡᱩᱫᱤ ᱮᱴᱟᱜ ᱨᱮ ᱪᱟᱞᱟᱣ ᱪᱮᱫ ᱞᱮᱠᱟ ᱠᱟᱹᱴᱤᱡ
ᱦᱮᱸ ᱟᱫᱚ ᱪᱮᱫ ᱮᱢ ᱞᱟᱹᱭᱟᱠᱚᱣᱟ ᱩᱱᱠᱩ ᱫᱚ ᱩᱱᱠᱩ ᱫᱚ ᱪᱮᱫ ᱥᱟᱱᱛᱟᱲ ᱥᱛᱟᱲᱟᱜ ᱤᱭᱟᱹ ᱫᱷᱚᱨᱚᱢ ᱠᱚ ᱵᱟᱠᱚ ᱠᱩᱥᱤᱭᱟᱜ ᱠᱟᱱᱟ ᱥᱮ ᱪᱮᱫ ᱵᱟᱹᱧ ᱵᱟᱲᱟᱭᱟ ᱡᱟᱭᱦᱳᱠ ᱚᱱᱟ ᱠᱷᱟᱹᱛᱤᱨ ᱛᱮ ᱛᱳᱭᱛᱚᱠᱚ ᱪᱟᱞᱟᱜ ᱠᱟᱱᱟ
ᱦᱮᱸ ᱟᱫᱚ ᱥᱟᱱᱛᱟᱲ ᱥᱚᱢᱟᱡ ᱠᱷᱚᱱᱟᱜ ᱫᱚ ᱟᱫᱚ ᱮᱴᱟᱜ ᱥᱚᱢᱟᱡ ᱫᱚ ᱠᱟᱹᱴᱤᱡ ᱦᱮᱸ ᱢᱟᱱᱮ ᱥᱟᱱᱛᱟᱲ ᱥᱚᱢᱟᱡ ᱞᱮᱠᱟ ᱫᱚ ᱚᱠᱟ ᱥᱚᱢᱟᱡ ᱦᱚᱸ ᱵᱟᱹᱱᱩᱜ ᱜᱮᱭᱟ ᱡᱟᱦᱟᱱᱟᱜ ᱜᱮ
ᱦᱮᱸ ᱦᱮᱸ ᱮᱠᱫᱚᱢ ᱮᱠᱫᱚᱢ
ᱟᱫᱚ ᱟᱨ ᱛᱟᱦᱚᱞᱮ ᱵᱟᱭᱤᱥᱮ ᱰᱤᱥᱮᱢᱵᱚᱨ ᱫᱚ ᱯᱮ ᱢᱟᱱᱟ ᱜᱮᱭᱟ ᱛᱚ ᱵᱟᱭᱤᱥᱮ ᱰᱤᱥᱮᱢᱵᱚᱨ? ᱚ ᱟ ᱪᱮᱞᱮᱠᱟ ᱵᱷᱵᱛᱮ ᱦᱩ? ᱵᱟᱭᱤᱥᱮ ᱰᱤᱥᱮᱢᱵᱚᱨ ᱡᱟᱦᱟᱸ ᱟᱵᱚᱣᱟᱜ ᱥᱟᱱᱛᱟᱲ ᱢᱟᱱᱮ ᱥᱟᱱᱛᱟᱲᱤ ᱯᱟᱹᱨᱥᱤ ᱡᱟᱦᱟᱸ ᱫᱚ ᱩᱪᱷᱟᱹᱱ ᱟᱠᱟᱱ ᱛᱟᱦᱮᱸᱫᱱᱟ ᱥᱮ ᱠᱚ ᱦᱮᱸ ᱥᱟᱨᱤᱭᱟᱜ ᱛᱟᱦᱮᱸᱫ ᱟᱫᱚ ᱚᱱᱟ ᱫᱚ ᱪᱮᱫ ᱞᱮᱠᱟ ᱵᱷᱟᱵ ᱛᱮᱯᱮ ᱢᱟᱱᱟᱣ ᱜᱮᱭᱟ?
ᱪᱮᱫ ᱞᱮᱠᱟ ᱵᱷᱟᱵᱽ ᱛᱮᱞᱮ ᱢᱟᱱᱟᱣ ᱜᱮᱭᱟ ᱟᱫᱚ ᱠᱤᱪᱷᱩ? ᱛᱤᱱ ᱟᱞᱮ ᱚᱱᱟ ᱥᱟᱭᱤᱰ ᱨᱮᱠᱚ ᱢᱟᱱᱟᱣ ᱜᱮᱭᱟ ᱛᱚ ᱠᱤᱪᱷᱩ ᱯᱨᱳᱜᱨᱟᱢ ᱠᱚ ᱦᱩᱭᱩᱜ ᱜᱮᱭᱟ ᱚᱱᱟ ᱦᱤᱥᱟᱹᱵ ᱛᱮ ᱯᱨᱳᱜᱨᱟᱢ ᱵᱚᱞᱛᱮ ᱵᱮᱥ ᱯᱨᱳᱜᱨᱟᱢ ᱜᱮ ᱪᱷᱟᱯᱨᱤ ᱯᱨᱳᱜᱨᱟᱢ ᱨᱮᱱᱟᱜ ᱠᱟᱛᱷᱟ ᱫᱚ ᱵᱟᱹᱧ ᱞᱟᱹᱭ ᱦᱚᱪᱚᱭᱮᱫᱟ ᱮᱢᱱᱤ
ᱟᱪᱷᱟ
ᱦᱳᱭ ᱦᱳᱭ ᱦᱳᱭ
ᱟᱫᱚ ᱚᱱᱟᱜᱮ ᱪᱮᱫ ᱞᱮᱠᱟ ᱯᱨᱳᱜᱨᱟᱢ ᱦᱩᱭᱩᱜ ᱜᱮᱭᱟ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜᱼᱟ?
ᱪᱮᱫ ᱞᱮᱠᱟ ᱟᱨ ᱧᱟᱢᱟᱢ ᱵᱤᱥᱛᱟᱨᱤᱛᱚ ᱫᱚ ᱪᱮᱫᱠᱟ? ᱟᱹᱰᱤ ᱠᱤᱪᱷᱩ ᱢᱟᱱᱮ ᱮᱱᱮᱡ ᱠᱤᱪᱷᱩ ᱮᱱᱮᱡ ᱥᱮᱨᱮᱧ ᱠᱤᱪᱷᱩ ᱵᱚᱠᱛᱚᱵᱽᱵᱚ ᱠᱚ ᱦᱩᱭᱩᱜ ᱜᱮᱭᱟ ᱤᱱᱟᱹ ᱠᱚ ᱤᱱᱟᱹ ᱠᱚᱛᱮ ᱤᱱᱠᱟᱹ ᱢᱟᱱᱮ ᱤᱱᱟᱹ ᱠᱚᱛᱮᱜ ᱜᱮ ᱯᱟᱨᱚᱢᱚᱜ ᱜᱮᱭᱟ ᱟᱨ ᱪᱮᱫ
ᱚ ᱟᱫᱚ ᱟᱹᱰᱤ ᱢᱟᱱᱮ ᱟᱵᱚᱣᱟᱜ ᱚᱱᱟ ᱫᱚ ᱨᱟᱹᱥᱠᱟᱹ ᱫᱤᱱ ᱠᱟᱱᱟ ᱡᱟᱦᱟᱸ ᱫᱚ ᱟᱵᱚ ᱚᱞᱪᱤᱠᱤ ᱯᱟᱹᱨᱥᱤ ᱡᱟᱦᱟᱸ ᱫᱚ ᱟᱵᱚ ᱜᱩᱨᱩ ᱜᱚᱝᱠᱮ ᱛᱮᱭᱟᱨ ᱚᱱᱟ ᱠᱚ ᱟᱵᱚᱣᱟᱜ ᱤᱭᱟᱹ ᱠᱚ ᱥᱮᱞᱮᱫ ᱟᱠᱟᱫ ᱛᱟᱦᱮᱸᱱᱟ ᱡᱟᱦᱟᱸ ᱫᱚ ᱟᱹᱰᱤ ᱟ ᱨᱟᱹᱥᱠᱟᱹ ᱨᱮᱱᱟᱜ ᱫᱤᱱ ᱜᱮ ᱠᱟᱱᱟ ᱟᱨᱠᱤ ᱚᱱᱟ ᱫᱚ ᱵᱷᱟᱜᱤ ᱵᱷ